ᱦᱮᱞᱳ,
ᱦᱮᱸ ᱡᱚᱦᱟᱨ ᱜᱮ,
ᱡᱚᱦᱟᱨ ᱜᱮ ᱦᱮᱸ ᱡᱚᱸᱦᱟᱨ ᱜᱮ, ᱦᱩᱸ ᱱᱟᱯᱟᱭ ᱜᱮᱛᱚ ᱦᱳᱭ ᱦᱳᱭ ᱟᱸᱡᱚᱢ ᱧᱟᱢᱚᱜ ᱠᱟᱱᱟ, ᱚᱲᱟᱜ ᱠᱚᱨᱮ ᱫᱚ ᱱᱟᱯᱟᱭ ᱵᱟᱲᱟ ᱜᱮ?
ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱟᱵᱤᱱ ᱫᱚ ᱪᱮᱫ ᱞᱮᱠᱟ ᱢᱮᱱᱟᱜ ᱵᱤᱱᱟ?
ᱟᱞᱤᱧ ᱦᱚᱸ ᱱᱟᱯᱟᱭ ᱜᱮ
ᱚᱸ ᱟᱵᱤᱱᱟᱜ ᱚᱲᱟᱜ ᱠᱚᱨᱮ ᱫᱚ
ᱚᱲᱟᱜ ᱠᱚᱨᱮᱫ ᱦᱚᱸ ᱱᱟᱯᱟᱭ ᱵᱟᱲᱟ ᱜᱮ ᱮᱠᱷᱚᱱ ᱫᱚ
ᱦᱩᱸ
ᱟᱪᱪᱷᱟ
ᱟᱫᱚ ᱚᱞᱚᱜ ᱠᱚᱫᱚ ᱛᱤᱱᱟᱹᱜ ᱥᱟᱹ ᱥᱟᱜᱮᱱ ᱛᱮᱵᱤᱱ ᱪᱮᱫ ᱵᱤᱱ ᱞᱟᱹᱭ ᱫᱟ?
ᱮᱸ ᱞᱟᱹᱭ ᱞᱟᱹᱭ ᱫᱟᱞᱤᱧ ᱡᱮ ᱚᱱᱛᱮ ᱫᱟᱜ ᱵᱟᱲᱟ ᱠᱚᱫᱚ ᱪᱮᱫ ᱞᱮᱠᱟᱭ ᱫᱟᱜ ᱵᱟᱲᱟᱭᱫᱟ?
ᱦᱮᱸ ᱛᱮᱦᱮᱧ ᱫᱚ ᱢᱤᱫᱴᱟᱝ ᱵᱟᱨᱮᱭᱟ ᱫᱟᱜ ᱮ ᱡᱚᱨᱚ ᱞᱮᱫ ᱛᱟᱦᱮᱸᱫᱼᱮ
ᱚᱸ
ᱴᱚᱵᱟᱜ ᱨᱮ ᱫᱟᱨᱟᱜ ᱫᱟᱜ ᱡᱚᱨᱚ ᱠᱟᱛᱮᱫ ᱟᱫᱚ ᱵᱟᱭ ᱫᱟᱜ ᱞᱮᱫᱟ
ᱚᱸ ᱦᱮ ᱛᱚ
ᱟᱨ ᱟᱯᱮ ᱥᱮᱫ ᱫᱚ?
ᱟᱞᱮ ᱥᱮᱫ ᱦᱚᱸ ᱫᱟᱜ ᱵᱟᱲᱟ ᱠᱮᱫ ᱜᱮᱭᱟᱭ ᱦᱚᱞᱟ ᱢᱟᱫᱷᱮᱨ ᱛᱮᱦᱮᱧ ᱫᱚ ᱵᱟᱭ ᱫᱟᱜ ᱠᱟᱜᱼᱟ ᱥᱤᱛᱩᱝ ᱠᱟᱫ ᱛᱟᱦᱮᱱ
ᱚᱸ ᱟᱫᱚ ᱛᱮᱦᱮᱱ ᱫᱚᱢᱮ ᱜᱮ ᱥᱤᱛᱩᱝ ᱠᱟᱫᱟᱭ ᱪᱮᱛᱟ?
ᱮᱸ ᱫᱚᱢᱮ ᱫᱚ ᱵᱟᱝ ᱦᱟᱞᱠᱟ ᱠᱚᱨᱮ ᱟᱨ ᱠᱤ ᱨᱤᱢᱤᱞ ᱦᱚ ᱨᱟᱠᱟᱵ ᱞᱮᱜ ᱛᱟᱨ ᱯᱚᱨᱮ ᱥᱤᱛᱩᱝ ᱥᱤᱛᱩᱝ ᱞᱮᱫ ᱟᱭ ᱟᱨ ᱠᱤ ᱚᱱᱠᱟ ᱰᱩᱰᱨᱩᱜᱧᱚᱜ ᱞᱮᱫ ᱟᱭ
ᱦᱮᱸ ᱛᱚ ᱟᱨ ᱚᱞᱚᱜ ᱯᱟᱲᱦᱟᱣ ᱠᱚᱫᱚ ᱛᱤᱱᱟᱹᱜ ᱥᱟᱺᱜᱤᱧ ᱛᱟᱵᱤᱱ?
ᱟᱞᱤᱧᱟᱜ ᱚᱞᱚᱜ ᱯᱟᱲᱦᱟᱣ ᱠᱚᱢᱟ ᱮ ᱜᱨᱮᱡᱩᱭᱮᱥᱚᱱ ᱮᱱᱮ ᱵᱷᱚᱨᱛᱤ ᱦᱩᱭᱩᱜ ᱞᱟᱹᱜᱤᱫ ᱟᱨ ᱠᱤ ᱩ ᱟᱹᱵᱤᱱᱟᱜ ᱫᱚ?
ᱟᱞᱤᱱ ᱫᱚ ᱴᱮᱱ ᱨᱮᱞᱤᱧ ᱯᱟᱲᱦᱟᱜ ᱠᱟᱱ ᱜᱮᱭᱟ ᱢᱟᱫᱽᱫᱷᱚᱢᱤᱠ ᱫᱚ ᱟᱣᱨᱮᱞᱤᱧ ᱮᱢᱟ ᱾
ᱚ
ᱯᱚᱨᱤᱠᱷᱟ ᱦᱳᱭᱳᱜ ᱠᱟᱱ ᱜᱮ ᱛᱟᱞᱤᱧ ᱛᱟᱦᱮᱸᱜ ᱥᱮ ᱵᱟᱹᱞᱤᱧ ᱯᱟᱲᱦᱟᱣ ᱢᱚᱱᱮ ᱟᱫᱚ ᱟᱫᱚ ᱚᱲᱟᱜ ᱨᱮᱱ ᱦᱚᱲ ᱯᱩᱭᱥᱟᱹ ᱠᱚ ᱵᱟᱠᱚ ᱮᱢ ᱫᱟᱲᱮᱭᱟᱜ ᱠᱟᱱᱟ ᱟᱫᱚ ᱤᱱᱟᱹ ᱠᱷᱟ. ᱛᱤᱨ ᱜᱮ ᱫᱚ ᱵᱟᱹᱞᱤᱧ ᱯᱟᱲᱦᱟᱣ ᱢᱚᱱᱮ ᱥᱟᱸᱜᱮ ᱧᱚᱜ ᱜᱮᱭᱟᱞᱮ ᱛᱚ ᱵᱚᱭᱦᱟ
ᱟᱪᱪᱷᱟ ᱾
ᱥᱟᱛ ᱵᱚᱭᱦᱟᱜ ᱟᱞᱮ ᱵᱚᱭᱦᱟ ᱠᱩᱲᱤᱜ ᱟᱞᱮ ᱾
ᱟᱪᱪᱷᱟ ᱟᱨ ᱦᱮ ᱛᱚ ᱡᱟᱦᱟᱸ ᱞᱮᱠ ᱠᱟ ᱛᱮᱜᱮ ᱟᱨᱠᱤ ᱯᱟᱲᱦᱟᱣ ᱨᱮᱱᱟᱜ ᱫᱚ ᱪᱮᱥᱴᱟᱭ ᱢᱮ ᱟᱨᱠᱤ ᱮᱸ ᱱᱮᱛᱟᱨ ᱫᱚ ᱥᱮᱪᱮᱫ ᱴᱷᱮᱱ ᱜᱮ ᱯᱷᱮᱴ ᱠᱟᱱᱟ ᱟ ᱵᱟᱢ ᱥᱮᱪᱮᱫ ᱞᱮᱱᱠᱷᱟᱱ ᱞᱟᱦᱟ ᱥᱮᱱ ᱵᱟᱢ ᱪᱟᱞᱟᱣ ᱞᱮᱱ ᱠᱷᱟ ᱪᱮᱜ ᱵᱟᱝ ᱦᱩᱭᱩᱜ ᱠᱟᱱᱟ ᱛᱚ ᱮᱠᱷᱚᱱ ᱫᱚ ᱡᱟᱦᱟᱸ ᱞᱮᱠᱟᱛᱮ ᱢᱟᱱᱮ ᱪᱮᱥᱴᱟ ᱫᱚ ᱢᱮᱱᱮ ᱪᱮᱥᱴᱟ ᱫᱚ ᱪᱮᱥᱴᱟ ᱠᱟᱜ ᱢᱮᱜᱮ ᱡᱮ ᱮ ᱢᱟᱫᱽᱫᱷᱚᱢᱤᱠ ᱱᱟᱯᱟᱭ ᱛᱮ ᱡᱮᱢᱚᱱ ᱛᱮᱜ ᱵᱷᱟᱜᱮ ᱱᱟᱢᱵᱟᱨ ᱛᱮ ᱮᱢ ᱨᱮᱱᱟᱜ ᱾
ᱟᱫᱚ ᱪᱮᱥᱴᱟ ᱢᱟᱹᱧ ᱪᱮᱥᱴᱟᱮᱫᱟ ᱟᱫᱚ ᱯᱩᱭᱥᱟᱹ ᱠᱚ ᱵᱟᱠᱚ ᱮᱢ ᱫᱟᱲᱮᱟᱹᱧ ᱠᱟᱱᱟ ᱛᱚ ᱾ ᱮ‍ᱸᱦᱳᱥᱴᱮᱞ ᱨᱤᱧ ᱯᱟᱲᱦᱟᱜ ᱟ ᱛᱚ ᱦᱳᱥᱴᱮᱞ ᱨᱤᱧ ᱛᱟᱦᱮᱱᱟ ᱾ ᱟᱫᱚ ᱯᱷᱤᱥ ᱠᱚ ᱵᱟᱠᱚ ᱮᱢ ᱫᱟᱲᱮᱭᱟᱜ ᱠᱟᱱ ᱛᱤᱧᱟ ᱟᱫᱚ ᱤᱱᱟᱹ ᱠᱷᱟᱛᱤᱨ ᱜᱮ ᱟᱫᱚ ᱟᱭᱳᱵᱟᱵᱟ ᱛᱟᱠᱤᱱ ᱦᱚᱸ ᱛᱤᱱᱟᱹᱜ ᱠᱤᱱ ᱠᱟᱢᱤᱭᱟ ᱟᱫᱚ ᱥᱟᱛ ᱵᱚᱭᱦᱟ ᱠᱩᱲᱤᱜ ᱟᱞᱮ ᱡᱷᱚᱛᱚ ᱦᱚᱲ ᱜᱮᱞᱮ ᱯᱟᱲᱦᱟᱜ ᱠᱟᱱᱟ ᱾
ᱟᱪᱪᱷᱟ ᱚᱱᱟᱢᱟ ᱚᱱᱟᱢᱟ ᱟᱹᱰᱤ ᱫᱩᱠ ᱜᱮᱻ
ᱯᱟᱲᱦᱟᱜ ᱢᱚᱱᱮ ᱢᱟ ᱯᱟᱲᱦᱟ ᱞᱟᱹᱜᱤᱫ ᱢᱟ ᱩᱭᱦᱟᱹᱨ ᱵᱷᱟᱵᱽᱱᱟᱭ ᱫᱟ ᱾ ᱟᱫᱚ ᱡᱩᱫᱤ ᱚᱲᱟᱜ ᱦᱚᱲ ᱯᱩᱭᱥᱟᱹ ᱵᱟᱠᱚ ᱮᱢ ᱫᱟᱲᱮᱭᱟᱜᱼᱟ ᱱᱚᱰᱮ ᱴᱷᱮᱱ ᱮ ᱢᱮᱜ ᱢᱟᱱᱮ ᱦᱳᱥᱴᱮᱞ ᱨᱤᱱᱤᱡ ᱩᱱᱤ ᱥᱩᱯᱟᱨ ᱦᱚᱸᱭ ᱮᱜᱮᱨᱟᱭ ᱛᱚ ᱾
ᱦᱩᱸ
ᱟᱫᱚ ᱯᱩᱭᱥᱟᱹ ᱵᱟᱝ ᱮᱢ ᱯᱩᱭᱥᱟᱹ ᱵᱟᱝ ᱮᱢ ᱞᱮᱱ ᱠᱷᱟᱱ
ᱟᱪᱷᱟ ᱟᱪᱷᱟ ᱟᱫᱚ ᱢᱟᱱᱮ ᱦᱳᱭ ᱟᱫᱚ ᱮ ᱞᱟᱹᱭ ᱞᱟᱹᱭ ᱫᱟᱞᱤᱧ ᱡᱮ ᱚᱱᱠᱟ ᱥᱚᱨᱠᱟᱨ ᱯᱟᱦᱴᱟ ᱥᱮᱫ ᱱᱟ ᱚᱝᱠᱟ ᱥᱟᱦᱟᱡᱡᱚ ᱪᱮ ᱚᱝᱠᱟ ᱵᱟᱯᱮ ᱧᱟᱢ ᱠᱟᱜ-ᱟ ᱥᱮ ᱵᱟᱢ ᱧᱟᱢ ᱠᱟᱜ-ᱟ ᱤᱥᱠᱩᱞ ᱠᱷᱚᱱᱟᱜ ᱦᱚᱸ ᱚᱡᱮ
ᱥᱚᱨᱠᱟᱨ ᱠᱷᱚᱱ ᱫᱚ ᱟᱫᱚ ᱟᱫᱚ ᱩᱱᱟᱹᱜ ᱨᱮᱸᱜᱮᱡ ᱜᱮᱫᱚᱞᱮ ᱯᱟᱥᱵᱩᱭ ᱦᱚᱸ ᱟᱫᱷᱟᱨ ᱠᱟᱬ ᱦᱚᱸ ᱵᱮᱥᱞᱮᱠᱟ ᱵᱟᱠᱚ ᱠᱚᱨᱟᱣ ᱟᱠᱟᱜ ᱛᱤᱧᱟᱹ, ᱛᱟᱨᱯᱚᱨᱮ ᱡᱚᱱᱢᱚ ᱥᱟᱨᱴᱤᱯᱤᱠᱮᱴ ᱦᱚᱸ ᱵᱟᱹᱪᱩᱜ ᱟᱱ ᱛᱤᱧᱟᱹ ᱾
ᱚᱱᱟ
ᱟᱫᱚ ᱞᱮ ᱤᱱᱟᱹᱠᱷ ᱤᱱᱟᱹ ᱠᱷᱟᱹᱛᱤᱨ ᱜᱮ ᱟᱫᱚ ᱯᱩᱭᱥᱟᱹ ᱠᱚᱦᱚᱸ ᱵᱟᱹᱧ ᱧᱟᱸᱢ ᱮᱫᱟ ᱾ ᱟᱫᱚ ᱮᱴᱠᱮᱴᱚᱬᱮ ᱛᱮᱜᱮ ᱟᱫᱩᱧ ᱵᱷᱚᱛᱛᱤ ᱠᱟᱱᱟ ᱾
ᱟᱪᱪᱷᱟ ᱟᱪᱪᱷᱟ, ᱦᱮᱸ ᱚᱱᱟ ᱢᱟ ᱟᱫᱚ ᱱᱤᱛᱳᱜ ᱢᱟ ᱟᱢᱮᱢ ᱦᱟᱨᱟ ᱟᱠᱟᱱᱟ ᱾ ᱛᱷᱮ ᱟᱻ ᱢᱟᱨᱟᱝᱜᱮᱭᱟ ᱢᱟ ᱢᱟᱨᱟᱝᱤᱡ ᱠᱮᱱᱟᱢ ᱥᱮ ᱦᱩᱰᱤᱧᱤᱡ ᱠᱟᱱᱟᱢ ᱟᱢ ᱫᱚ, ᱚᱱᱟᱜᱮ ᱾
ᱤᱧᱫᱚ ᱦᱩᱵᱤᱧ ᱫᱚ ᱦᱩᱰᱤᱧ ᱤᱡ ᱠᱟᱱᱟ ᱾
ᱟᱪᱪᱷᱟ ᱟᱪᱪᱷᱟ ᱾ ᱟᱢ ᱢᱟ ᱢᱟᱱᱮ ᱢᱟᱨᱟᱝ ᱠᱚᱢᱟ ᱩᱱᱠᱩ ᱢᱟᱠᱚ ᱟᱜ ᱦᱟᱨᱟ ᱟᱠᱟᱱ ᱜᱮᱭᱟ ᱥᱮ? ᱟᱸᱪᱪᱷᱟ ᱟᱯᱮ ᱦᱚᱸ ᱱᱤᱛᱚᱜ ᱫᱚ ᱵᱩᱡᱽ ᱢᱟᱯᱮ ᱥᱮᱬᱟ ᱟᱠᱟᱜ ᱜᱮᱭᱟ ᱾
ᱦᱟᱨᱟ ᱫᱚᱠᱚ ᱦᱟᱨᱟ ᱟᱠᱟᱱᱟ ᱾ ᱟᱫᱚ ᱟᱞᱮ ᱫᱚ ᱢᱟᱱᱮ ᱡᱚᱢᱚᱡᱽ ᱜᱮᱭᱟᱞᱮ ᱛᱚ ᱾ ᱟᱫᱚ ᱵᱟᱨ ᱟᱞᱮ ᱯᱩᱱ ᱦᱚᱲ ᱫᱚᱞᱮ ᱡᱚᱢᱚᱡᱽ ᱜᱮᱭᱟ ᱾
ᱟᱪ ᱪᱷᱟ ᱪᱷᱟ᱾ ᱢᱟᱱᱮ ᱟᱯᱮ ᱫᱚ ᱮ ᱢᱟᱱᱮ ᱢᱤᱫ ᱥᱟᱶ ᱛᱮᱜᱮ ᱛᱟᱨ ᱢᱟᱱᱮ ᱯᱮ ᱯᱟᱲᱦᱟᱜ ᱠᱟᱱ ᱜᱮᱭᱟ ᱮᱠᱷᱚᱱ ᱫᱚ ᱾
ᱦᱮᱸ ᱦᱮᱸ
ᱟᱪᱪᱷᱟ, ᱢᱟᱱᱮ ᱱᱤᱸᱛᱚᱜ ᱢᱟ ᱟᱯᱮ ᱛᱮ ᱦᱟᱨᱟ ᱟᱠᱟᱱᱟ ᱛᱚ ᱟᱫᱚ ᱟᱯᱮᱜᱮᱼᱼ ᱦᱮ ᱢᱟᱱᱮ ᱚᱱᱟ ᱨᱮᱱᱟᱜ ᱫᱟᱭᱤᱛᱛᱚ ᱫᱚ ᱦᱟᱛᱟᱣ ᱦᱩᱭᱩᱜ ᱛᱟᱯᱮᱭᱟ ᱡᱮᱢᱚᱱᱼᱼ ᱪᱮᱫ ᱠᱚ ᱵᱟᱹᱱᱩᱜ ᱛᱟᱯᱮᱭᱟ ᱚᱱᱟ ᱠᱚ ᱚᱠᱟ ᱠᱚᱨᱮ ᱦᱩᱭᱩᱜ ᱠᱟᱱᱟ ᱚᱝᱠᱟ ᱠᱷᱚᱵᱚᱨ ᱠᱚ ᱦᱟᱛᱟᱣᱼᱼ ᱦᱟᱛᱟᱣ ᱵᱟᱲᱟ ᱠᱟᱛᱮ ᱮᱸ ᱛᱟᱨᱯᱚᱨᱮ ᱟᱯᱮ ᱚᱱᱟ ᱠᱚ ᱡᱩᱛ ᱛᱟᱯᱮ ᱾
ᱚᱱᱟ ᱢᱟ ᱴᱷᱤᱠ ᱜᱮᱵᱤᱱ ᱢᱮᱱ ᱦᱚᱪᱚ ᱠᱟᱫᱟ ᱾ ᱟᱫᱚ ᱚᱱᱮ ᱚᱱᱟᱜᱮ ᱟᱫᱚ ᱡᱚᱞᱢᱚ ᱥᱟᱴᱴᱤᱯᱷᱤᱠᱮᱴ ᱜᱮᱼᱼ ᱢᱟᱨᱟᱝ ᱢᱟᱨᱟᱝ ᱱᱚᱣᱟ ᱮᱸ ᱤᱪᱟᱹ ᱠᱟᱱᱟ ᱥᱮ ᱢᱟᱨᱟᱝ ᱰᱚᱠᱚᱢᱮᱱᱥ ᱠᱟᱱᱟ ᱾
ᱦᱮᱸᱥᱮ, ᱟᱫᱚ ᱚᱱᱟ ᱠᱷᱟᱹᱛᱤᱨ ᱜᱮ ᱾ ᱟᱫᱚ ᱡᱚᱞᱢᱚ ᱥᱟᱴᱴᱤᱯᱷᱤᱠᱮᱴ ᱵᱟᱹᱪᱩᱜᱼᱟᱱ ᱛᱟᱞᱤᱧᱟ ᱵᱟᱠᱚ ᱠᱚᱨᱟᱣ ᱟᱠᱟᱫᱟ ᱟᱫᱚ ᱪᱤᱠᱟᱹ ᱛᱮᱫᱚ ᱟᱫᱚ ᱟᱸᱫᱷᱟᱨ ᱠᱟᱨᱰ ᱫᱚᱼᱼ ᱚᱭ ᱡᱮ ᱛᱟᱞᱤᱧᱟᱼᱼ
ᱟᱫᱚ ᱚᱱᱟ ᱫᱚᱼᱼ ᱦᱮᱸ ᱮᱱᱮ ᱚᱱᱠᱟ ᱮᱯᱞᱤᱠᱮᱥᱚᱱ ᱡᱚᱢᱟ ᱛᱟᱞᱟᱛᱮ ᱟᱨᱠᱤ, ᱮᱯᱞᱤᱠᱮᱥᱚᱱ ᱡᱚᱢᱟ ᱛᱟᱞᱟᱛᱮ ᱜᱮᱼᱼ ᱱᱚᱝᱠᱟ ᱡᱚᱱᱢᱚ ᱥᱟᱨᱴᱤᱯᱷᱤᱠᱮᱴ ᱵᱟᱹᱱᱩᱜᱼᱟ, ᱮᱸ ᱛᱟᱦᱟᱞᱮᱼᱼ
ᱟᱹᱞᱤᱧ ᱢᱮᱱ ᱞᱮᱞᱦᱟ ᱦᱚᱸ ᱞᱮᱞᱦᱟ ᱧᱚᱜ ᱜᱮᱭᱟᱞᱤᱧ ᱛᱚ ᱾ ᱟᱫᱚ ᱩᱱᱟᱹᱜ ᱢᱟ ᱚᱞᱚᱜ ᱯᱟᱲᱦᱟᱣ ᱵᱟᱹᱞᱤᱧ ᱵᱟᱰᱟᱭᱟ ᱾ ᱟᱫᱚ, ᱤᱱᱟᱹ ᱠᱷᱟᱹᱛᱤᱨ ᱜᱮᱼᱼ ᱟᱫᱚ, ᱤᱱᱟᱹ ᱠᱷᱟᱹᱛᱤᱨ ᱜᱮ ᱵᱟᱞᱤᱧ ᱠᱚᱨᱟᱣ ᱮᱫᱟ ᱾
ᱚ ᱦᱚᱸ ᱟᱨ ᱚᱱᱮ ᱯᱳᱞᱤᱭᱳ ᱠᱟᱨᱰ ᱢᱤᱱᱟᱜ ᱟᱥᱮ, ᱯᱳᱞᱤᱭᱳ ᱠᱟᱨᱰ ᱢᱮᱱᱟᱜᱼᱟ ᱛᱚ ᱾
ᱯᱩᱞᱤᱭᱟᱹ ᱠᱟᱬ ᱦᱚᱸ ᱚᱠᱟᱨᱮ ᱪᱚᱝ ᱠᱚ ᱫᱚᱦᱚ ᱠᱟᱫᱟ ᱾ ᱟᱫᱚ ᱟᱭᱳᱼᱵᱟᱵᱟ ᱛᱟᱹᱠᱤᱱ ᱦᱚᱸᱛᱚ ᱱᱤᱛᱚᱜ ᱢᱟᱠᱤᱱ ᱵᱚᱭᱚᱥ ᱧᱚᱜ ᱠᱟᱱᱟ ᱛᱚ ᱾ ᱟᱨ ᱯᱟᱦᱤᱞ ᱢᱟᱼᱼ ᱫᱚᱢᱮ ᱫᱚᱢᱮ ᱢᱟᱱᱮ ᱫᱚᱢᱮ ᱜᱤᱫᱽᱨᱟᱹ ᱠᱚ ᱡᱟᱱᱟᱢ ᱠᱚ ᱛᱟᱦᱮᱸ ᱛᱚ
ᱟᱴᱴᱤ ᱱᱚᱴᱤ ᱫᱚᱥᱴᱤ ᱟᱫᱚ ᱚᱱᱟᱜᱮ ᱟᱫᱚᱼᱼ ᱠᱟ ᱜᱮ ᱟᱫᱚ ᱱᱮᱛᱟᱨ ᱦᱚᱸᱼᱼ
ᱚ ᱦᱮᱸ ᱟᱫᱚ, ᱦᱩᱸ ᱦᱩᱸ ᱾
ᱱᱮᱛᱟᱨ ᱫᱚ ᱵᱟᱨᱭᱟ ᱠᱷᱚᱱ ᱡᱟᱹᱥᱛᱤ ᱵᱟᱠᱚ ᱦᱟᱛᱟᱭᱮᱫ ᱠᱚᱣᱟ ᱟᱫᱚ ᱩᱱ ᱡᱚᱠᱷᱚᱱ ᱞᱟᱦᱟ ᱧᱚᱜ ᱨᱮᱜᱮ ᱛᱚ ᱟᱫᱚ ᱠᱟᱹᱡ ᱠᱚ ᱱᱚᱼᱼ ᱠᱟ ᱫᱚ ᱥᱟᱛ ᱡᱚᱱᱟᱞᱮ ᱠᱩᱲᱤ ᱜᱤᱫᱽᱨᱟᱹ ᱜᱮ᱾ ᱥᱩᱫᱩ ᱫᱚ ᱡᱩᱫᱤ ᱠᱚᱲᱟ ᱦᱚᱸ ᱠᱚᱲᱟ ᱜᱤᱫᱽᱨᱟᱹᱼᱼ ᱛᱟᱹᱱᱤᱡ ᱡᱩᱫᱤ ᱛᱟᱦᱮᱸ ᱠᱚᱜ ᱠᱮᱭᱟᱭ ᱠᱷᱟᱱ ᱚᱱᱟ ᱠᱚᱫᱚ ᱟᱞᱮᱭᱟᱜ ᱫᱚ ᱧᱮᱞ ᱥᱟᱢᱴᱟᱣ ᱠᱮᱭᱟᱭ᱾
ᱟᱫᱚ ᱠᱚᱲᱟ ᱜᱤᱫᱽᱨᱟᱹ ᱵᱟᱪᱩᱭᱮᱭᱟ ᱟᱫᱚ ᱚᱠᱚᱭ ᱠᱚᱫᱚ ᱚᱠᱚᱭ ᱫᱚ ᱩᱱᱟᱹᱜ ᱜᱟᱱ ᱫᱚᱭ ᱤᱡᱟᱹ ᱢᱮᱭᱟ᱾
ᱟᱪᱪᱷᱟ, ᱱᱩᱝᱠᱩ ᱡᱟᱦᱟᱸᱭᱼᱼ ᱟᱨ ᱡᱟᱦᱟᱸᱭ ᱠᱚ ᱩᱱᱠᱩ ᱡᱮ ᱢᱟᱨᱟᱝ ᱠᱚ ᱢᱮᱱᱟᱜ ᱠᱚᱣᱟ ᱡᱟᱦᱟᱸᱭ ᱟᱨᱠᱤ ᱫᱤᱫᱤ ᱛᱟᱠᱚ᱾ ᱠᱚ ᱢᱮᱱᱟᱜ ᱠᱚᱫᱚ ᱛᱟᱦᱚᱞᱮ ᱩᱱᱠᱩ ᱠᱚᱫᱚᱼᱼ
ᱩᱱᱠᱩ ᱫᱚ ᱵᱟᱠᱚ ᱯᱟᱲᱦᱟᱣ ᱠᱟᱱᱟ ᱮᱠᱫᱚᱢ ᱜᱮ᱾ ᱩᱱᱠᱩᱼᱼ ᱦᱚᱸ ᱚᱠᱚᱭ ᱯᱮ ᱦᱚᱲ ᱩᱱᱠᱩ ᱚᱠᱚᱭ ᱪᱮ ᱫᱤᱫᱤ ᱛᱟᱠᱚ ᱢᱮᱱᱟᱜ ᱠᱚᱣᱟ᱾ ᱩᱝᱠᱩ ᱫᱚ ᱠᱟᱹᱡ ᱢᱟᱱᱮ ᱡᱟᱹᱥᱛᱤ ᱦᱚᱸ ᱨᱚᱲ ᱵᱟᱠᱚ ᱫᱟᱲᱮᱭᱟᱜ ᱜᱮᱭᱟ ᱢᱟᱱᱮ ᱠᱟᱹᱡᱼᱼ ᱵᱳᱵᱟ ᱧᱚᱜ ᱜᱮᱭᱟ ᱜᱮᱭᱟ ᱠᱚ᱾
ᱟᱪᱪᱷᱟ ᱛᱟᱦᱚᱞᱮ ᱱᱚᱝᱠᱟ ᱚᱲᱟᱜ ᱨᱮᱜᱮ ᱦᱮᱱᱟᱜ ᱠᱟᱜ ᱠᱚᱣᱟ ᱥᱮᱯᱮ ᱜᱚᱝ ᱠᱮᱫ ᱠᱚᱣᱟ?
ᱩᱱᱠᱩ ᱫᱚ ᱤᱡᱟᱹ ᱨᱮᱞᱮ ᱢᱟᱱᱮᱼᱼ
ᱩᱱᱠᱩ ᱫᱚ ᱞᱮ ᱵᱟᱞᱮ ᱜᱚᱝ ᱠᱟᱜ ᱠᱚᱣᱟ ᱚᱲᱟᱜ ᱠᱚᱨᱮ ᱜᱮ ᱢᱮᱱᱟᱜ ᱠᱚᱣᱟ ᱠᱟᱹᱢᱤ ᱵᱟᱲᱟᱭᱮᱫᱟᱠᱚ᱾
ᱟᱪᱪᱷᱟ᱾ ᱠᱟᱢᱤ ᱵᱟᱲᱟᱭ ᱥᱟᱠᱚᱢ ᱵᱟᱝ, ᱚᱱᱟ ᱦᱚᱸ ᱟᱫᱚᱼᱼ ᱵᱷᱟᱜᱮ ᱧᱚᱜ ᱠᱚ ᱛᱟᱦᱮᱸ ᱞᱮᱱᱠᱷᱟᱱ ᱩᱱᱠᱩ ᱦᱚᱸ‌ᱡᱟᱦᱟᱭ ᱢᱟᱱᱮᱼᱼ ᱟᱭᱳᱼᱵᱟᱵᱟ ᱦᱚᱸ ᱠᱟᱹᱴᱤᱡ ᱥᱟᱦᱟᱡᱽᱡᱚᱠᱚᱼᱟ ᱥᱟᱦᱟᱡᱡᱚ ᱠᱚᱜᱼᱟ ᱠᱤᱱ ᱟᱨᱠᱤ᱾ ᱟᱨ ᱱᱚᱝᱠᱟ ᱡᱮᱢᱚᱱ ᱮᱱᱼ ᱚᱱᱠᱟ ᱦᱤᱱᱰᱤᱠᱮᱯ ᱠᱚ ᱨᱮᱱᱟᱜ ᱟᱨᱠᱤ ᱚᱱᱠᱟᱱ ᱥᱟᱦᱟᱡᱡᱚ ᱥᱚᱨᱠᱟᱨ ᱥᱮᱫ ᱠᱷᱚᱱᱟᱜ ᱠᱟᱹᱴᱤᱡ ᱦᱚᱸ ᱵᱟᱯᱮ ᱧᱟᱢ ᱠᱟᱜᱼᱟ, ᱡᱮᱢᱚᱱᱼᱼ ᱞᱟᱹᱭ ᱮᱫᱟᱢ ᱢᱟᱱᱮ ᱵᱟᱠᱚ ᱨᱚᱲ ᱫᱟᱲᱮᱭᱟᱜᱼᱟ, ᱥᱮ ᱪᱮᱫ ᱞᱮᱠᱟ?
ᱟᱫᱚ ᱥᱚᱨᱠᱟᱨ ᱠᱷᱚᱱ ᱢᱟ ᱡᱚᱛᱚ ᱜᱮᱞᱮ ᱧᱟᱢ ᱟᱠᱟᱫᱟ ᱠᱟᱫᱟ᱾ ᱧᱟᱢ ᱠᱟᱛᱮ ᱨᱮᱦᱚᱸ ᱡᱩᱫᱤ ᱟᱫᱷᱟᱨ ᱠᱟᱨᱰ, ᱡᱚᱱᱢᱚ ᱥᱟᱨᱴᱤᱯᱷᱤᱠᱮᱴ ᱡᱩᱫᱤ ᱵᱟᱝ ᱛᱟᱦᱮᱱ ᱛᱟᱢᱟᱼᱼ ᱯᱩᱞᱤᱭᱳ ᱠᱟᱨᱰ ᱨᱮᱦᱚᱸ ᱚᱠᱟ ᱠᱚᱨᱮ ᱛᱟᱨᱪᱚᱝ ᱠᱚ ᱫᱚᱦᱚ ᱠᱟᱱᱟ ᱟᱫᱚ ᱨᱟᱹᱯᱩᱫ ᱨᱟᱹᱯᱩᱫ ᱚᱲᱟᱜ ᱛᱟᱞᱮ ᱛᱚ᱾ ᱟᱫᱚ ᱦᱩᱛᱤ ᱠᱚᱠᱚ ᱡᱚᱢ ᱟᱠᱟᱜ ᱠᱷᱟᱱᱼᱼ
ᱦᱩᱛᱤ ᱠᱚ, ᱞᱸᱤᱫᱤᱨ ᱠᱚ ᱡᱚᱢ ᱪᱟᱵᱟ ᱠᱟᱫ ᱠᱷᱟᱱ᱾
ᱦᱳᱭ ᱦᱳᱭ, ᱟᱫᱚ ᱢᱟᱱᱮ ᱱᱚᱝᱠᱟᱼᱼ ᱟᱨ ᱪᱮ ᱟᱫᱷᱟᱨ ᱠᱟᱨᱰ ᱫᱚ ᱠᱚᱨᱟᱣ ᱜᱮ ᱞᱟᱜᱟᱣᱼᱟ, ᱟᱨᱠᱤ ᱡᱟᱦᱟᱸ ᱞᱮᱠᱟ ᱠᱟᱛᱮ ᱠᱟᱛᱮ ᱜᱮ᱾ ᱦᱮᱸ ᱢᱟᱱᱮ ᱟᱫᱷᱟᱨ ᱠᱟᱨᱰ ᱫᱚ ᱠᱟᱹᱴᱤᱡ ᱠᱚᱨᱟᱣ ᱞᱮᱠᱷᱟᱱ ᱯᱮ ᱵᱷᱟᱜᱮ ᱠᱚᱜᱼᱟ᱾ ᱡᱟᱼ ᱢᱟᱱᱮ ᱥᱟᱱᱟᱢᱟᱜ ᱥᱩᱵᱤᱫᱷᱟ ᱯᱮ ᱧᱟᱢ ᱠᱮᱭᱟ ᱡᱩᱫᱤ ᱟᱫᱷᱟᱨ ᱠᱟᱨᱰ ᱛᱟᱦᱮᱸ ᱠᱚᱜᱼᱟ᱾ ᱡᱚᱱᱢᱚ ᱥᱟᱴᱴᱳᱯᱤᱠᱤᱴ ᱫᱚ ᱱᱮᱛᱟᱨ ᱫᱚ ᱩᱱᱟᱹᱜ ᱫᱚ ᱵᱟᱭ ᱢᱮᱴᱟᱨᱟᱜ ᱠᱟᱱᱟ ᱡᱩᱫᱤ ᱟᱫᱷᱟᱨ ᱠᱟᱨᱰ ᱛᱟᱦᱮᱱᱼᱟ᱾ ᱦᱮᱸ ᱩᱱᱟᱹᱜ ᱫᱚ ᱵᱟᱭ ᱢᱮᱴᱟᱨ ᱵᱟᱲᱟᱭᱮᱫᱟ᱾
ᱦᱮᱸ ᱛᱚ᱾ ᱟᱫᱚ ᱪᱮᱫ ᱞᱤᱧ ᱪᱤᱠᱟᱹᱭᱟ ᱢᱟᱥᱮ ᱟᱞᱤᱧ ᱦᱚᱸ? ᱞᱮᱞᱦᱟ ᱦᱚᱲ ᱩᱱᱟᱹᱜ ᱦᱚᱸ ᱠᱟᱹᱢᱤ ᱚᱱᱟ ᱦᱚᱸ ᱵᱟᱹᱞᱤᱧ ᱵᱟᱲᱟᱭᱟ᱾ ᱯᱟᱲᱦᱟᱣ ᱦᱚᱸ ᱵᱟᱹᱞᱤᱧ ᱵᱟᱲᱟᱭᱟ ᱟᱨᱼᱼ ᱟᱫᱚ ᱪᱮᱫ ᱞᱤᱧ ᱪᱤᱠᱟᱹᱭᱟ, ᱡᱟᱦᱟᱸ ᱨᱮᱜᱮ ᱪᱟᱞᱟᱣ ᱠᱟᱛᱮᱜ ᱨᱮᱦᱚᱸ ᱟᱫᱚ ᱨᱚᱲ ᱜᱮᱼᱼ ᱛᱚᱠᱷᱚᱱ ᱵᱟᱝ ᱵᱟᱝᱞᱟ ᱛᱮᱛᱚ ᱨᱚᱲ ᱦᱳᱭᱳᱜ ᱛᱟᱢᱟ ᱢᱮᱱᱟᱜ ᱠᱚᱣᱟ ᱛᱚ ᱵᱟᱝᱞᱟ ᱠᱷᱚᱱ ᱦᱚᱸᱼᱼ
ᱟᱫᱚ ᱤᱱᱟᱹᱛ ᱨᱮ, ᱟᱫᱚ ᱫᱤᱠᱳ ᱨᱚᱲ ᱦᱚᱸ ᱩᱱᱟᱹᱜ ᱵᱟᱞᱤᱧ ᱵᱟᱲᱟᱭᱟ᱾ ᱥᱟᱱᱛᱟᱲ ᱛᱮᱜᱮ ᱞᱤᱧ ᱟᱹᱞᱤᱧ ᱫᱚᱞᱤᱧ ᱵᱟᱲᱟᱭᱟ᱾ ᱟᱫᱚ ᱚᱱᱠᱟᱛᱮ ᱚᱠᱟᱠᱟ ᱛᱮᱫᱚ ᱞᱤᱧ ᱵᱩᱡᱷᱟᱹᱣ ᱫᱟᱲᱮᱭᱟᱠᱚᱣᱟ?
ᱟᱪᱪᱷᱟ, ᱚᱱᱟ ᱢᱟ ᱟᱹᱰᱤ ᱫᱩᱠ ᱜᱮ ᱵᱩᱡᱷᱟᱹᱜ ᱠᱟᱱᱟ᱾ ᱟᱹᱰᱤ ᱫᱩᱠ ᱜᱮ ᱵᱩᱡᱷᱟᱹᱜ ᱠᱟᱱᱟ᱾ ᱠᱟᱨᱚᱱ--᱾ ᱱᱮᱛᱟᱨ ᱢᱟ ᱱᱮᱛᱟᱨ ᱡᱩ, ᱱᱮᱛᱟᱨ ᱟᱨᱠᱤ ᱱᱮᱛᱟᱨ ᱫᱚ ᱢᱟᱱᱮ, ᱫᱤᱠᱩ ᱨᱚᱲ ᱢᱟᱱᱮ ᱥᱟᱱᱟᱢ ᱞᱮᱠᱟᱱᱟᱜ ᱨᱚᱲ ᱜᱮ, ᱟᱨᱠᱤ ᱪᱮᱫ ᱫᱚ ᱫᱚᱨᱠᱟᱨ ᱠᱟᱱ ᱛᱟᱵᱚᱱᱟ᱾ ᱠᱟᱨᱚᱱ ᱚᱠᱟ ᱚᱠᱟ ᱤᱭᱟᱹ ᱠᱚᱨᱮ ᱟᱵᱚᱣᱟᱜ ᱯᱨᱚᱭᱳᱡᱚᱱ ᱯᱟᱲᱟᱜ ᱛᱟᱵᱚᱱᱟ, ᱥᱟᱱᱟᱢ ᱦᱚᱲ ᱥᱟᱞᱟᱜ ᱵᱚᱱ ᱨᱚᱲ ᱫᱟᱲᱮᱭᱟᱜᱼᱟ ᱥᱮ ᱱᱚᱝᱠᱟ ᱵᱚᱱ ᱠᱟᱛᱷᱟ ᱫᱟᱲᱮᱭᱟᱜᱼᱟ, ᱩᱱᱠᱩᱣᱟᱜ ᱠᱟᱛᱷᱟ ᱦᱚᱸ ᱵᱚᱱ ᱵᱩᱡᱷᱟᱹᱣ ᱫᱟᱲᱮᱭᱟᱜᱼᱟ᱾ ᱡᱮᱢᱚᱱ ᱡᱩᱫᱤ ᱦᱳᱭᱛᱳ ᱚᱥᱩᱵᱤᱫᱷᱟ ᱧᱚᱜ ᱨᱮᱵᱚᱱ ᱯᱟᱲᱟᱣᱱᱟ, ᱟᱵᱚᱜᱮ ᱦᱳᱭ ᱛᱚ ᱜᱚᱜᱚ ᱵᱟᱵᱟ ᱛᱟᱠᱚ ᱦᱚᱭᱛᱳ ᱡᱩᱫᱤ ᱠᱤᱱ ᱨᱩᱣᱟᱹᱭ ᱱᱟ ᱥᱮ ᱡᱟᱦᱟᱱᱟᱜ ᱜᱮ ᱚᱱᱠᱟᱱᱟᱜ ᱠᱤᱪᱷᱩ ᱚᱥᱩᱵᱤᱫᱟ ᱦᱳᱭᱱᱟ, ᱛᱟᱦᱚᱞᱮ ᱦᱳᱭᱛᱚ ᱦᱚᱥ ᱦᱚᱥᱯᱤᱴᱟᱞ ᱪᱟᱞᱟᱣ ᱦᱳᱭᱱᱟ, ᱦᱚᱥᱯᱤᱴᱟᱞ ᱨᱮ ᱠᱤᱪᱷᱩ ᱟᱨᱠᱤ ᱯᱷᱨᱚᱢ ᱚᱱᱠᱟ ᱠᱚ ᱡᱩᱫᱤ ᱠᱚ ᱮᱢᱱᱟ ᱚᱱᱟ ᱠᱚ ᱯᱷᱤᱞᱟᱯ ᱠᱟᱛᱮ ᱚᱱᱟ ᱡᱚᱢᱟ ᱦᱩᱭᱩᱜᱼᱟ ᱛᱟᱯᱚᱨᱮ ᱟᱨᱦᱚ ᱪᱮᱫ ᱠᱚ ᱞᱟᱹᱭᱟ ᱚᱱᱟ ᱦᱚᱸ ᱡᱩᱫᱤ ᱵᱟᱝ ᱵᱩᱡᱷᱟᱹᱜᱼᱟ ᱥᱮ, ᱵᱟᱝ ᱨᱚᱲ ᱜᱟᱱᱚᱜ ᱢᱟᱱᱮ ᱵᱟᱢ ᱨᱚᱲ ᱫᱟᱲᱮᱭᱟᱜᱼᱟ᱾ ᱢᱟᱱᱮ ᱩᱱᱠᱩ ᱫᱚ ᱢᱟᱱᱮ ᱪᱮᱜ, ᱢᱟᱱᱮ ᱩᱱᱠᱩ ᱢᱟ ᱟᱵᱚᱣᱟᱜ ᱨᱚᱲ ᱢᱟ ᱵᱟᱠᱚ ᱵᱩᱡᱷᱟᱹᱣᱟ ᱥᱮ ᱟᱫᱚ ᱚᱱᱟ ᱢᱟ ᱚᱱᱟ ᱠᱷᱟᱹᱛᱤᱨ ᱛᱮ ᱟᱨᱠᱤ, ᱥᱮᱬᱟ ᱢᱟ ᱞᱟᱹᱠᱛᱤ ᱠᱟᱱᱟ ᱟᱨᱠᱤ ᱥᱟᱱᱟᱢ ᱞᱮᱠᱟᱱᱟᱜ ᱵᱷᱟᱥᱟ, ᱢᱟᱱᱮ ᱨᱚᱲ ᱠᱚ ᱟ ᱥᱮᱬᱟ ᱞᱟᱹᱠᱛᱤ ᱟᱨᱠᱤ ᱦᱳᱭᱛᱚ, ᱫᱚᱢᱮ ᱵᱟᱝ ᱨᱮᱦᱚᱸ ᱦᱮᱸ ᱦᱟᱞᱠᱟ ᱠᱚᱨᱮ ᱟᱨᱠᱤ, ᱥᱮᱬᱟ ᱫᱚ ᱞᱟᱹᱠᱛᱤ ᱠᱟᱱ ᱛᱟᱵᱚᱱᱟ ᱢᱟᱱᱮ ᱥᱟᱱᱟᱢ ᱦᱚᱲ ᱥᱟᱞᱟᱜ ᱟᱨᱠᱤ ᱵᱚᱱ ᱢᱮᱥᱟ ᱫᱟᱲᱮᱭᱟᱜ ᱢᱟ ᱥᱮ, ᱩᱱᱠᱩᱣᱟᱜ ᱠᱟᱛᱷᱟ ᱵᱚᱱ ᱵᱩᱡᱷᱟᱹᱣ ᱫᱟᱲᱮᱭᱟᱜ ᱢᱟ, ᱟᱨ ᱚᱠᱟ ᱚᱥᱩᱵᱤᱫᱷᱟ ᱧᱚᱜ ᱨᱮ ᱠᱟᱹᱴᱤᱡ ᱵᱚᱱ ᱯᱟᱲᱟᱣ ᱞᱮᱱᱠᱷᱟᱱ, ᱟᱠᱚ ᱦᱚᱸ ᱟᱵᱟᱠᱚ ᱥᱟᱦᱟᱡᱚ ᱫᱟᱲᱮᱭᱟᱵᱚᱱᱟ ᱥᱮ ᱟᱵᱚ ᱦᱚᱸᱵᱚᱱ ᱠᱟᱹᱴᱤᱡ ᱵᱚᱱ ᱥᱟᱦᱟᱡᱽᱡᱚ ᱫᱟᱲᱮᱭᱟ ᱠᱚᱣᱟ
ᱦᱮᱸ, ᱛᱚ
ᱟᱫᱚ ᱪᱮᱫ ᱞᱤᱧ ᱪᱤᱠᱟᱹᱭᱟ, ᱵᱟᱞᱤᱧ ᱨᱚᱲ ᱫᱟᱲᱮᱭᱟᱜ ᱠᱟᱱᱟ᱾ ᱞᱮᱞᱦᱟ ᱦᱚᱸ ᱵᱟᱰᱟᱭ ᱜᱮᱭᱟ ᱵᱤᱱ ᱟᱵᱚ ᱥᱟᱶᱛᱟ ᱨᱮᱱ ᱫᱚᱠᱚ ᱠᱟᱹᱡ ᱪᱩᱞᱩᱝ, ᱯᱟᱹᱦᱤᱞ ᱫᱚ ᱞᱮᱞᱦᱟ ᱜᱮᱠᱚ ᱛᱟᱦᱮᱸ ᱠᱟᱱᱟ ᱛᱚ᱾
ᱦᱩᱸ, ᱦᱩᱸ,
ᱟᱫᱚ ᱩᱱᱟᱹᱜ ᱦᱚᱸ ᱵᱟᱠᱚ ᱵᱟᱲᱟᱭ ᱛᱟᱦᱮᱸ, ᱚᱞᱚᱜ ᱯᱟᱲᱦᱟᱣ ᱠᱚ ᱤᱫᱤ ᱠᱟᱛᱮ ᱥᱮ ᱱᱚᱶᱟ ᱟᱫᱷᱟᱨ ᱠᱟᱨᱰ ᱠᱚ, ᱡᱚᱱᱢᱚ ᱥᱟᱨᱴᱤᱯᱷᱤᱠᱮᱴ ᱠᱚ ᱯᱟᱥᱵᱚᱭ ᱠᱚ ᱛᱮᱭᱟᱨ ᱦᱳᱭᱳᱜᱼᱟ, ᱚᱱᱟ ᱦᱸᱚᱛᱚ ᱛᱚ ᱵᱟᱠᱚ ᱵᱟᱰᱟᱭᱟ ᱥᱮ, ᱩᱱᱟᱜ ᱚᱞᱚᱜ ᱯᱟᱲᱦᱟᱣ ᱫᱚ ᱵᱟᱠᱚ ᱥᱤᱠᱟᱹᱣ ᱠᱟᱱᱟ ᱛᱚ ᱟᱫᱚ ᱫᱚᱢᱮ ᱟᱵᱚ ᱢᱟ ᱯᱟᱹᱦᱤᱞ ᱢᱟ, ᱮᱴᱠᱮᱴᱚᱬᱮ ᱛᱟᱞᱟ ᱛᱮᱜᱮ, ᱡᱷᱚᱛᱚ ᱠᱤᱪᱷᱩ ᱪᱟᱞᱟᱣ ᱞᱮᱱᱟ᱾ ᱤᱱᱟᱹ ᱠᱷᱟᱹᱛᱤᱨ ᱜᱮ, ᱟᱫᱚ ᱪᱮᱫ ᱦᱚᱸ ᱵᱟᱠᱚ ᱠᱚᱨᱟᱣ ᱠᱟᱜ ᱞᱮᱭᱟ᱾ ᱟᱫᱚ ᱪᱮᱫ ᱞᱤᱧ ᱪᱤᱠᱟᱹ ᱫᱟᱲᱮᱭᱟᱜᱼᱟ ᱚᱱᱟᱫᱚ᱾
ᱦᱳᱭ, ᱦᱳᱭ, ᱟᱫᱚ ᱟᱫᱚᱧ ᱞᱟᱹᱭᱫᱟ ᱡᱮ ᱢᱟᱱᱮ ᱚᱱᱟ ᱢᱟ ᱦᱤᱛᱚᱜ ᱢᱟ ᱟᱹᱵᱤᱱ ᱵᱤᱱ ᱯᱟᱲᱦᱟᱜ ᱠᱟᱱᱟ ᱥᱮ ᱟᱫᱚ ᱟᱹᱵᱤᱱ ᱜᱮ ᱚᱱᱟ ᱫᱚ ᱧᱮᱞ ᱥᱟᱢᱴᱟᱣ ᱦᱳᱭᱳᱜ ᱛᱟᱵᱤᱱᱟ ᱟᱨ ᱥᱮ ᱯᱮ ᱢᱮᱱᱟᱜ ᱯᱮᱭᱟ, ᱡᱟᱦᱟᱸ ᱜᱩᱞᱟᱹ ᱢᱮᱱᱟᱜ ᱯᱮᱭᱟ ᱟᱨᱠᱤ ᱡᱟᱦᱟᱸᱭ ᱯᱮ ᱚᱞᱚᱜ ᱯᱟᱲᱦᱟᱜ ᱠᱟᱱᱟ ᱥᱮ ᱟᱫᱚ ᱟᱯᱮ ᱜᱮ ᱧᱮᱞ ᱥᱟᱢᱴᱟᱣ ᱯᱮ, ᱟᱨ ᱥᱟᱱᱟᱢᱟᱜ ᱟᱨᱠᱤ ᱡᱚᱛᱚ ᱴᱷᱤᱠ ᱛᱟᱯᱮ, ᱟᱫᱷᱟᱨ ᱠᱟᱨᱰ ᱠᱚ ᱧᱮᱞ ᱛᱮ ᱠᱷᱚᱵᱚᱨ ᱠᱚ ᱦᱟᱛᱟᱣ ᱯᱮ, ᱟᱠᱟᱥᱮᱫ ᱠᱚᱨᱮ ᱠᱚ ᱠᱚᱨᱟᱣᱫᱟ ᱛᱟᱯᱚᱨᱮ ᱠᱚᱨᱟᱣ ᱯᱮ ᱟᱯᱮ ᱦᱚᱸ᱾ ᱛᱚᱵᱮ ᱛᱚ ᱥᱟᱱᱟᱢᱟᱜ ᱟᱨᱠᱤ ᱯᱮ ᱧᱟᱢ ᱫᱟᱲᱮᱭᱟᱜᱼᱟ᱾
ᱦᱮᱸ ᱛᱚ
ᱟᱪᱪᱷᱟ, ᱟᱪᱪᱷᱟ